ᱦᱮᱞᱳ ᱾
ᱦᱮᱞᱳ ᱾
ᱦᱳᱭ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ, ᱡᱚᱦᱟᱨ ᱜᱮ ᱾
ᱡᱚᱦᱟᱨ ᱜᱮ ᱡᱚᱦᱟᱨ ᱜᱮ, ᱟᱪᱪᱷᱟ᱾ ᱟᱞᱮ ᱠᱚᱥᱮᱫᱽ ᱟᱞᱮ ᱠᱚᱫᱚ ᱦᱟᱸᱜ ᱱᱤᱛ ᱫᱚ ᱦᱟᱸᱜ ᱫᱩᱲᱩᱵ ᱵᱟᱲᱟ ᱦᱩᱭ ᱠᱟᱱᱟ ᱦᱟᱸᱜ᱾
ᱦᱮᱸ ᱾
ᱟᱨ ᱟᱯᱮ ᱠᱚᱜᱮ ᱦᱟᱸᱜ
ᱟᱞᱮ ᱦᱚᱸ ᱫᱩᱲᱩᱵ ᱵᱟᱲᱟ ᱠᱟᱱᱟ ᱞᱮ ᱾
ᱟᱪᱪᱷᱟ ᱟᱪᱪᱷᱟ᱾
ᱟᱞᱮ ᱦᱚᱸᱞᱮ ᱫᱩᱲᱩᱵ ᱵᱟᱲᱟ ᱟᱠᱟᱱᱟ ᱚᱱᱠᱟ ᱜᱮ ᱚᱲᱟᱜ ᱠᱚᱨᱮ ᱜᱮ᱾
ᱟᱪᱪᱷᱟ ᱟᱪᱪᱷᱟ ᱟᱪᱪᱷᱟ ᱱᱤᱛ ᱫᱚ ᱛᱚᱵᱮ ᱪᱮᱫ ᱴᱚᱯᱤᱠ ᱛᱮ ᱜᱟᱞᱢᱟᱨᱟᱣ ᱦᱩᱭᱩᱜ-ᱟ ᱦᱟᱸᱜ᱾
ᱚᱻ ᱱᱚᱝᱠᱟ ᱜᱮ ᱾
ᱱᱚᱣᱟ ᱠᱚᱜᱤ ᱦᱟᱸᱜ
ᱦᱮᱸ ᱦᱮᱸ ᱾
ᱟᱪᱪᱷᱟ ᱟᱪᱪᱷᱟ᱾
ᱟᱫᱚ ᱚᱱᱟ ᱠᱚᱨᱮ ᱵᱤᱨ ᱠᱚ ᱢᱮᱱᱟᱜ ᱟᱥᱮ ᱵᱟᱝ ᱟᱯᱮ ᱫᱚ ᱚᱱᱛᱮ?
ᱟᱪᱪᱷᱟ ᱟᱞᱮ ᱠᱚᱥᱮᱫᱽ ᱫᱚ ᱦᱟᱸᱜ ᱵᱤᱨ ᱢᱮᱱᱛᱮ ᱜᱮᱞᱮ ᱮᱸ ᱵᱤᱨ ᱫᱚ ᱟᱹᱰᱤ ᱡᱮᱞᱤᱧ ᱡᱮᱞᱤᱧ ᱨᱮ ᱢᱮᱱᱟᱜ-ᱟ, ᱢᱮᱱᱞᱮᱠᱷᱟᱱ ᱫᱚ ᱚᱱᱠᱟ ᱪᱚᱞᱞᱤᱥ ᱠᱤᱞᱳᱢᱤᱴᱟᱨ ᱦᱩᱭᱩᱜ-ᱟ ᱯᱟᱞᱮᱱ᱾ ᱪᱚᱞᱞᱤᱥ ᱯᱚᱧᱪᱟᱥ ᱥᱮ ᱥᱟᱭᱴ ᱠᱤᱞᱳᱢᱤᱴᱟᱨ ᱡᱮᱞᱤᱝ ᱢᱮᱱᱟᱜ-ᱟ ᱟᱥᱮ ᱪᱮᱫ
ᱚᱻ ᱛᱟᱦᱚᱞᱮ ᱟᱹᱰᱤ ᱥᱟᱺᱜᱤᱧ ᱨᱮ᱾
ᱟᱹᱰᱤ ᱥᱟᱸᱜᱤᱧ ᱨᱮᱜᱮ ᱢᱮᱱᱟᱜ-ᱟ ᱟᱞᱮ ᱠᱚᱥᱮᱫ ᱫᱚ ᱦᱟᱸᱜ ᱵᱤᱨ ᱫᱚ ᱦᱟᱸᱜ᱾
ᱚᱻ
ᱟᱪᱪᱷᱟ ᱟᱯᱮ ᱠᱚᱥᱮᱫ ᱫᱚ ᱛᱚᱵᱮ ᱵᱤᱨ ᱫᱚ ᱥᱩᱨ ᱜᱮᱭᱟ?
ᱦᱮᱸ ᱟᱞᱮ ᱠᱚᱥᱮᱫ ᱫᱚ ᱵᱤᱨ ᱫᱚ ᱥᱩᱨ ᱜᱤᱭᱟ᱾ ᱥᱩᱨ ᱵᱚᱞᱛᱮ ᱟᱹᱰᱤ ᱥᱩᱨᱟ ᱯᱟᱸᱪ ᱫᱚᱥ ᱢᱤᱱᱤᱴ ᱨᱟᱥᱛᱟ᱾
ᱟᱪᱪᱷᱟ ᱛᱚᱵᱮ ᱟᱯᱮ ᱠᱷᱚᱱ ᱛᱤᱱᱟᱹᱜ ᱡᱤᱞᱤᱸᱜ? ᱢᱤᱜ ᱠᱤᱞᱳᱢᱤᱴᱟᱨ ᱜᱟᱱ ᱯᱟᱲᱟᱜ ᱠᱟᱱᱟ᱾
ᱢᱟᱱᱮ ᱟᱞᱮ ᱠᱷᱚᱱ ᱥᱟᱺᱜᱤᱧ ᱥᱮ ᱡᱤᱞᱤᱧ ᱵᱤᱱ ᱞᱟᱹᱭᱮᱜᱼᱟ ᱵᱤᱨ ᱛᱤᱱᱟᱹᱜ ᱢᱟᱨᱟᱝ-ᱟ ᱚᱱᱟ ᱵᱤᱱ ᱞᱟᱹᱭ ᱮᱫᱟ᱾
ᱥᱟᱺᱜᱤᱧ ᱥᱟᱺᱜᱤᱧ ᱛᱤᱱᱟᱹᱜ ᱥᱟᱺᱜᱤᱧ᱾
ᱦᱮᱸ ᱟᱞᱮ ᱠᱷᱚᱱᱟᱜ᱾
ᱦᱳᱭ ᱦᱳᱭ᱾
ᱵᱤᱥᱤ ᱫᱚ ᱵᱟᱝ ᱳᱭ ᱯᱟᱸᱪ ᱫᱚᱥ ᱢᱤᱱᱤᱴ ᱦᱟᱴᱟ ᱨᱟᱥᱛᱟ᱾
ᱟᱪᱪᱷᱟ ᱟᱪᱪᱷᱟ ᱟᱪᱪᱷᱟ᱾
ᱟᱪᱪᱷᱟ, ᱟᱪᱪᱷᱟ᱾
ᱟᱞᱮ ᱫᱚ ᱢᱟᱱᱮ ᱱᱚᱣᱟ ᱫᱚ ᱡᱚᱝᱜᱚᱞ ᱢᱚᱦᱚᱞ ᱮᱨᱤᱭᱟ ᱠᱟᱱᱟ᱾
ᱟᱪᱪᱷᱟ, ᱟᱪᱪᱷᱟ ᱛᱚᱵᱮ ᱟᱯᱮ ᱠᱚ ᱥᱮᱫ ᱫᱚ ᱛᱚᱵᱮ ᱤᱥᱠᱩᱞ ᱠᱚᱫᱚ ᱛᱤᱱᱟᱹᱜ ᱡᱤᱞᱤᱧ ᱡᱤᱞᱤᱧ ᱨᱮ ᱢᱮᱱᱟᱜᱼᱟ?
ᱤᱥᱠᱩᱞ ᱠᱚᱦᱚᱸ ᱥᱩᱨ ᱨᱮᱜᱮ ᱢᱮᱱᱟᱜᱼᱟ, ᱱᱚᱜᱚᱭ ᱟᱞᱮ ᱚᱲᱟᱜ ᱥᱩᱨ ᱨᱮᱦᱚᱸ ᱢᱤᱫᱴᱟᱝ ᱤᱥᱠᱩᱞ ᱢᱮᱱᱟᱜ ᱟᱠᱟᱫᱟ ᱦᱳᱥᱴᱮᱞ᱾
ᱟᱪᱪᱷᱟ, ᱟᱪᱪᱷᱟ ᱚᱸᱰᱮ ᱫᱚ ᱦᱟᱸᱜ ᱛᱚᱵᱮ᱾ ᱮᱞ ᱯᱤ ᱦᱩᱭᱮᱱ, ᱮᱢ ᱮ ᱦᱩᱭᱮᱱ, ᱦᱟᱭ, ᱱᱚᱣᱟ ᱠᱚᱫᱚ ᱡᱚᱛᱚ ᱦᱩᱭᱩᱜ ᱠᱟᱱᱟ ᱚᱸᱰᱮ ᱜᱮ᱾
ᱵᱟᱝ ᱵᱟᱝ ᱱᱚᱣᱟ ᱫᱚ ᱦᱚᱪᱪᱷᱮ ᱦᱟᱭ ᱤᱥᱠᱩᱞ ᱠᱟᱱᱟ᱾
ᱟᱪᱪᱷᱟ
ᱦᱟᱭ ᱤᱥᱠᱩᱞ ᱢᱟᱱᱮ ᱱᱚᱣᱟ ᱫᱚ ᱦᱚᱪᱪᱮ ᱚᱱᱮ ᱯᱷᱟᱭᱤᱵ ᱠᱷᱚᱱ ᱴᱩᱭᱮᱞᱵᱽ ᱫᱷᱟᱨᱤᱡ ᱠᱚ ᱯᱟᱲᱦᱟᱜᱼᱟ᱾
ᱟᱪᱪᱷᱟ, ᱦᱟᱜ ᱵᱳᱞᱛᱮ ᱜᱮᱞᱮ ᱱᱚᱣᱟ ᱫᱚ ᱤᱭᱟᱹ ᱡᱟᱸᱦᱟᱸᱢ ᱢᱮᱱᱮᱜ ᱠᱟᱱᱟ ᱳᱣᱟᱱ ᱠᱷᱚᱱ ᱴᱩᱭᱮᱞᱵᱷ ᱫᱷᱟᱹᱵᱤᱡ᱾
ᱴᱩᱭᱮᱞᱵᱷ, ᱦᱮᱸ ᱦᱮᱸ᱾
ᱟᱪᱪᱷᱟ ᱠᱚᱞᱮᱡᱽ ᱫᱷᱟᱹᱵᱤᱡ ᱢᱮᱱᱟᱜᱼᱟ᱾
ᱠᱚᱞᱮᱡᱽ ᱫᱚ ᱵᱟᱝ, ᱱᱚᱣᱟ ᱫᱚ ᱱᱚᱣᱟ ᱫᱚ ᱤᱥᱠᱩᱞ ᱠᱟᱱᱟ ᱢᱟᱱᱮ ᱱᱚᱣᱟ ᱫᱚ ᱯᱨᱟᱭᱢᱟᱨᱤ ᱞᱮᱵᱮᱞ᱾ ᱢᱟᱱᱮ ᱦᱟᱭ ᱤᱥᱠᱩᱞ ᱡᱟᱸᱦᱟᱸᱴᱟᱜ ᱦᱟᱭ ᱤᱥᱠᱩᱞ ᱯᱟᱥ ᱟᱣᱩᱴ ᱠᱟᱛᱮᱜ ᱛᱚ ᱠᱚᱞᱮᱡᱽ ᱨᱮ ᱪᱟᱞᱟᱣ ᱦᱩᱭᱩᱜᱼᱟ᱾
ᱟᱪᱪᱷᱟ ᱚᱱᱟᱫᱚ ᱤᱥᱠᱩᱞ ᱜᱤᱯᱮ ᱢᱮᱛᱟᱜᱼᱟ᱾
ᱦᱮᱸ ᱱᱚᱣᱟ ᱫᱚ ᱦᱟᱭ ᱤᱥᱠᱩᱞ, ᱢᱟᱱᱮ ᱳᱣᱟᱱ ᱠᱷᱚᱱᱟᱜ ᱯᱷᱟᱭᱤᱵ ᱳᱣᱟᱱ ᱠᱷᱚᱱᱟᱜ ᱯᱷᱳᱨ ᱫᱷᱟᱤᱡ ᱡᱟᱸᱦᱟᱸ ᱚᱱᱟ ᱫᱚ ᱦᱚᱪᱪᱮ ᱯᱨᱟᱭᱢᱟᱨᱤ ᱠᱚ ᱞᱟᱹᱭᱟ᱾
ᱦᱳᱭ᱾
ᱟᱨ ᱯᱷᱟᱭᱤᱵᱽ ᱠᱷᱚᱱ ᱴᱩᱭᱮᱞᱵᱷ ᱫᱚ ᱚᱱᱟ ᱫᱚ ᱦᱟᱭ ᱤᱥᱠᱩᱞ ᱠᱚ ᱞᱟᱹᱭᱟ᱾ ᱢᱟᱱᱮ ᱵᱟᱱᱟᱨ ᱨᱮᱜᱮ ᱤᱥᱠᱩᱞ ᱟᱫᱚ ᱱᱚᱣᱟ ᱫᱚ ᱯᱨᱟᱭᱢᱟᱨᱤ ᱟᱨ ᱦᱟᱭ᱾
ᱟᱪᱪᱷᱟ ᱟᱪᱪᱷᱟ ᱛᱚᱵᱮ ᱚᱝᱠᱟ, ᱟᱞᱮ ᱠᱚᱥᱮᱫ ᱫᱚ ᱡᱟᱸᱦᱟᱸ ᱠᱚ ᱢᱮᱛᱟᱜ ᱟ ᱳᱣᱟᱱ ᱠᱷᱚᱱ ᱯᱷᱟᱭᱤᱵ ᱫᱷᱟᱹᱵᱤᱡ ᱫᱚ ᱦᱟᱸᱜ ᱮᱞ ᱯᱤ ᱤᱥᱠᱩᱞ ᱠᱚ ᱢᱮᱛᱟᱜᱼᱟ ᱦᱟᱸᱜ᱾
ᱦᱩᱸ ᱳᱣᱟᱱ ᱠᱷᱚᱱ ᱯᱷᱟᱭᱤᱵᱷ ᱫᱚ ᱮᱞ ᱯᱤ ᱱᱚᱣᱟ ᱯᱷᱩᱞ ᱯᱷᱚᱨᱚᱢ?
ᱮᱞ ᱯᱤ ᱨᱮᱱᱟᱜ ᱯᱷᱩᱞ ᱯᱷᱨᱚᱢ ᱢᱮᱱ ᱞᱮᱠᱷᱟᱱ ᱫᱚ ᱦᱟᱸᱜ ᱦᱮᱸ ᱪᱮᱜ ᱠᱩ ᱢᱮᱛᱟᱜᱼᱟ ᱟᱹᱞᱤᱧ ᱫᱚ ᱦᱟᱸᱜ ᱢᱚᱡᱽ ᱛᱮ ᱵᱟᱹᱞᱤᱧ ᱧᱮᱞ ᱠᱟᱜ ᱠᱷᱟᱹᱛᱤᱨ ᱛᱮ ᱵᱟᱹᱧ ᱞᱟᱹᱭ ᱫᱟᱲᱮᱭᱟᱜᱼᱟ᱾
ᱢᱟᱱᱮ ᱟᱹᱵᱤᱱ ᱫᱚ ᱵᱟᱵᱤᱱ ᱯᱟᱲᱦᱟᱣ ᱟᱠᱟᱱᱟ᱾
ᱦᱳᱭ ᱯᱟᱲᱦᱟᱣ ᱜᱤ ᱢᱮᱱᱠᱷᱟᱱ ᱚᱱᱟ ᱫᱚ ᱦᱟᱸᱜ ᱵᱟᱹᱞᱤᱧ ᱧᱮᱞ ᱠᱟᱜ ᱮᱞ ᱮ ᱪᱮᱜ ᱠᱩ ᱯᱷᱩᱞᱯᱷᱨᱚᱢ ᱫᱚ ᱪᱮᱫ ᱠᱟᱱᱟ ᱦᱟᱸᱜ ᱱᱚᱣᱟ ᱫᱚ ᱵᱟᱹᱞᱤᱧ ᱞᱟᱹᱭ ᱫᱟᱲᱮᱭᱟᱜᱼᱟ᱾
ᱚᱸ ᱟᱪᱪᱷᱟ᱾
ᱦᱳᱭ ᱟᱨ ᱡᱟᱸᱦᱟᱸ ᱥᱤᱠᱥ ᱠᱷᱚᱱ ᱴᱮᱱ ᱫᱷᱟᱹᱵᱤᱡ ᱫᱚ ᱦᱟᱸᱜ ᱦᱟᱭ ᱤᱥᱠᱩᱞ ᱟᱨ ᱮᱸᱜ ᱮᱞᱵᱷᱮᱱ ᱠᱷᱚᱡ ᱴᱩᱭᱮᱞᱵᱷ ᱫᱷᱟᱹᱵᱤᱡ ᱫᱚ ᱦᱟᱸᱜ ᱱᱚᱣᱟ ᱫᱚ ᱦᱟᱱᱛᱮ ᱫᱚ ᱛᱤᱱᱟᱹᱜ ᱫᱷᱟᱹᱵᱤᱡ ᱪᱟᱞᱟᱣᱮᱱ ᱫᱚ ᱠᱚᱞᱮᱡᱽ ᱯᱟᱲᱟᱣᱮᱱᱟ᱾
ᱳ ᱵᱟᱵᱟ ᱢᱟᱱᱮ ᱛᱟᱦᱞᱮ ᱠᱚᱞᱮᱡᱽ ᱫᱚ ᱟᱯᱮᱭᱟᱜ ᱛᱤᱱᱟᱹᱜ ᱵᱚᱪᱷᱚᱨ?
ᱠᱚᱞᱮᱡᱽ ᱫᱚ ᱢᱮᱱ ᱞᱮᱠᱷᱟᱱ ᱫᱚ ᱟᱸ ᱴᱩᱭᱮᱞ ᱫᱷᱟᱹᱵᱤᱡ ᱨᱮᱜᱮ ᱟᱫᱷᱚᱢ ᱠᱩᱫᱩ ᱠᱩ ᱮᱸ ᱪᱮᱫ ᱠᱚ ᱢᱮᱛᱟᱜ ᱴᱩᱭᱮᱞ ᱫᱷᱟᱹᱵᱤᱡ ᱜᱤ ᱠᱚᱞᱮᱡᱽ ᱫᱚ ᱯᱟᱲᱦᱟᱜ ᱠᱟᱱᱟ ᱦᱟᱱᱛᱮ ᱫᱚ ᱦᱟᱸᱜ ᱤᱭᱩᱱᱤᱵᱷᱟᱨᱥᱤᱴᱤ ᱯᱟᱲᱟᱜ ᱠᱟᱱᱟ ᱦᱟᱸᱜ ᱚᱱᱟ ᱥᱤᱥᱴᱮᱢ ᱠᱚ ᱯᱟᱲᱟᱜ ᱠᱟᱱᱟ, ᱚᱱᱛᱮ ᱦᱚᱸ ᱠᱚᱞᱮᱡᱽ ᱜᱮᱠᱚ ᱢᱮᱛᱟᱜᱼᱟ᱾
ᱚ ᱤᱭᱩᱱᱤᱵᱷᱟᱨᱥᱤᱴᱤ ᱨᱮᱫᱚ ᱛᱟᱦᱚᱞᱮ ᱛᱤᱱᱟᱹᱜ ᱵᱚᱪᱷᱚᱨ?
ᱟ ᱡᱟᱦᱟᱸ ᱞᱮᱠᱟ ᱠᱳᱨᱥ ᱛᱟᱦᱮᱱ ᱠᱟᱱᱟ, ᱡᱟᱦᱟᱸ ᱞᱮᱠ ᱠᱟ ᱵᱤᱭᱮ, ᱟᱸ ᱡᱟᱦᱟᱸ ᱞᱮᱠᱟ ᱦᱩᱭᱮᱱ ᱟᱸ ᱪᱮᱫ ᱠᱚ ᱢᱮᱛᱟᱜ-ᱟ ᱵᱤᱭᱮ ᱥᱟᱶᱛᱮ ᱪᱮᱫ ᱠᱚᱪᱚᱝ ᱟᱭᱢᱟ ᱰᱷᱮᱨ ᱢᱮᱱᱟᱜ-ᱟ, ᱢᱮᱱᱠᱷᱟᱱ ᱟᱹᱞᱤᱧ ᱫᱚ ᱦᱟᱸᱜ ᱡᱮ ᱦᱳᱭ ᱦᱳᱭ
ᱦᱳᱭ ᱦᱳᱭ ᱦᱳᱭ ᱱᱚᱣᱟ ᱠᱩᱛ ᱛᱟᱦᱮᱱᱟ ᱦᱟᱱᱛᱮ ᱫᱚ ᱦᱟᱸᱜ, ᱡᱟᱦᱟᱸ ᱞᱮᱠᱟ ᱵᱤᱭᱮ ᱨᱮᱱᱟᱜ ᱠᱳᱨᱥ ᱫᱚ ᱛᱟᱦᱮᱱ ᱠᱟᱱᱟ ᱱᱤᱛ ᱫᱚ ᱦᱟᱸᱜ ᱞᱟᱦᱟᱛᱮ ᱛᱟᱦᱮᱸ ᱠᱟᱱᱟ ᱟᱸ ᱛᱷᱨᱤ ᱤᱭᱟᱨ ᱱᱤᱛ ᱫᱚ ᱦᱟᱸᱜ ᱯᱟᱲᱟᱣᱱᱟ ᱯᱷᱳᱨ ᱤᱭᱟᱨ ᱱᱚᱝᱠᱟ ᱦᱟᱸᱜ ᱯᱟᱲᱟᱜ ᱠᱟᱱᱟ ᱦᱟᱸᱜ
ᱳ ᱱᱤᱛᱚᱜ ᱞᱤᱧ ᱵᱩᱡᱷᱟᱹᱣ ᱠᱟᱜ-ᱟ ᱚ ᱟᱞᱮ ᱥᱮᱫ ᱫᱚ ᱪᱮᱫ ᱞᱮᱠᱟ ᱞᱤᱧ ᱞᱟᱹᱭ ᱵᱤᱱ ᱛᱟᱦᱮᱸ ᱠᱟᱱᱟ ᱦᱮᱸ
ᱟᱪᱪᱷᱟ
ᱮᱸ ᱮᱸ ᱚᱣᱟᱱ ᱠᱷᱚᱱᱟᱜ ᱯᱷᱳᱨ ᱫᱷᱟᱹᱨᱤᱡ ᱡᱟᱦᱟᱸ ᱚᱱᱟ ᱫᱚ ᱟᱞᱮ ᱫᱚᱞᱮ ᱞᱟᱹᱭᱟ ᱯᱨᱟᱭᱢᱟᱨᱤ ᱤᱥᱠᱩᱞ ᱦᱮᱸ
ᱟᱪᱪᱷᱟ
ᱛᱟᱨᱯᱚᱨ ᱚᱱᱟ ᱫᱚ ᱯᱨᱟᱭᱢᱟᱨᱤ ᱞᱮᱵᱮᱞ ᱚᱱᱟ ᱯᱟᱥ ᱟᱣᱩᱴ ᱞᱮᱠᱷᱟᱱᱮᱢ ᱯᱷᱟᱭᱤᱵ ᱠᱷᱚᱱᱟᱜ ᱴᱩᱭᱮᱞᱵᱷ ᱡᱟᱦᱟᱸ ᱢᱟᱱᱮ ᱵᱚ ᱯᱷᱟᱭᱤᱵᱷ, ᱥᱤᱠᱥ, ᱥᱮᱵᱷᱮᱱ, ᱮᱭᱤᱴ, ᱱᱟᱭᱤᱱ, ᱴᱮᱱ, ᱤᱞᱮᱵᱷᱮᱱ, ᱴᱩᱭᱮᱞᱵᱷ ᱱᱚᱣᱟ ᱟᱴ ᱵᱚᱪᱷᱚᱨ ᱱᱚᱣᱟ ᱫᱚ ᱦᱚᱪᱪᱷᱮ ᱦᱟᱭ ᱤᱥᱠᱩᱞ
ᱟᱪᱪᱷᱟ
ᱦᱮᱸ ᱦᱟᱱᱟ ᱯᱨᱟᱭᱢᱟᱨᱤ ᱤᱥᱠᱩᱞ ᱪᱟᱞᱟᱣᱱᱟ ᱱᱚᱶᱟ ᱯᱚᱨ ᱛᱟᱨᱯᱚᱨᱮᱱᱟᱜ ᱫᱷᱟᱯ ᱫᱚ ᱦᱩᱭᱩᱜ ᱠᱟᱱᱟ ᱦᱟᱭ ᱤᱥᱠᱩᱞ, ᱦᱟᱭ ᱤᱥᱠᱩᱞ ᱯᱟᱥ ᱟᱣᱩᱴ ᱞᱮᱠᱷᱟᱱ ᱵᱤᱱ ᱟᱵᱤᱱ ᱵᱤᱱ ᱪᱟᱞᱟᱜ-ᱟ ᱠᱚᱞᱮᱡᱽ ᱴᱷᱤᱠ ᱟᱪᱷᱮ
ᱦᱳᱭ ᱦᱳᱭ
ᱠᱚᱞᱮᱡᱽ ᱨᱮ ᱞᱟᱦᱟ ᱫᱚ ᱛᱟᱦᱮᱸ ᱞᱮᱱᱟ ᱛᱤᱱ ᱵᱚᱪᱷᱚᱨ ᱱᱤᱛᱚᱜ ᱫᱚ ᱪᱟᱨ ᱵᱚᱪᱷᱚᱨ ᱠᱟᱱᱟ ᱟᱫᱚ ᱛᱤᱱ ᱵᱚᱪᱷᱚᱨ ᱨᱮᱦᱚᱸᱠᱚ ᱳᱰᱳᱝ ᱫᱟᱲᱮᱭᱟᱜ-ᱟ ᱟᱹᱰᱤ ᱦᱚᱲ
ᱟᱪᱪᱷᱟ ᱟᱪᱪᱷᱟ
ᱟᱫᱚ ᱟᱹᱞᱤᱧᱟᱜ ᱚᱱᱟ ᱜᱮ ᱪᱟᱞᱟᱜ ᱠᱟᱱᱟ ᱛᱟᱹᱞᱤᱧᱟ ᱢᱟᱱᱮ ᱦᱚᱸᱜ-ᱚᱭ ᱪᱟᱨ ᱵᱚᱪᱷᱚᱨ ᱢᱟᱱᱮ ᱯᱷᱟᱭᱱᱟᱞ ᱤᱭᱟᱨ ᱯᱷᱳᱨᱛᱷ ᱤᱭᱟᱨ ᱪᱟᱞᱟᱜ ᱠᱟᱱ ᱛᱟᱞᱤᱧᱟ᱾
ᱟᱪᱪᱷᱟ ᱟᱪᱪᱷᱟ ᱚᱱᱟ ᱜᱮᱵᱮᱱ ᱞᱟᱹᱭᱮᱫ ᱠᱟᱱᱟ ᱯᱷᱳᱨᱛᱷ ᱤᱭᱟᱨ ᱟᱪᱪᱷᱟ ᱤᱧ ᱵᱩᱡᱷᱟᱹᱣᱮᱫ ᱠᱟᱱᱟ ᱪᱮᱫ ᱮ ᱦᱮᱸ ᱯᱷᱟᱭᱱᱞ ᱤᱭᱟᱨ ᱚᱠᱟᱴᱟᱜ ᱯᱷᱟᱭᱱᱟᱞ ᱤᱭᱟᱨ ᱚᱱᱟᱧ ᱠᱩᱞᱤᱭᱮᱫ ᱢᱮ
ᱚ ᱤᱱᱟᱹ ᱯᱚᱨᱮ ᱱᱚᱣᱟᱞᱤᱧ ᱯᱟᱥ ᱟᱣᱩᱴ ᱞᱮᱠᱷᱟᱱ ᱤᱱᱟᱹ ᱯᱚᱨᱮ ᱡᱟᱦᱟᱸ ᱨᱮ ᱪᱟᱞᱟᱜ ᱫᱚ ᱦᱟᱸᱜ ᱱᱤᱭᱟᱹ ᱫᱚ ᱟᱹᱞᱤᱧ ᱫᱚᱞᱤᱧ ᱠᱚᱨᱟᱣᱫᱟ ᱵᱤ ᱮᱥ ᱥᱤ ᱤᱱᱟᱹ ᱯᱚᱨᱮ ᱮ ᱤᱭᱩᱱᱤᱵᱷᱟᱨᱥᱤᱴᱤ ᱱᱤᱭᱟᱹ ᱯᱚᱨᱮᱱᱟᱜ ᱤᱭᱟᱹ ᱫᱚ ᱦᱟᱸᱜ ᱩᱸ ᱤᱭᱩᱱᱤᱵᱷᱟᱨᱥᱤᱴᱤ ᱞᱮ ᱪᱟᱞᱟᱜ-ᱟ ᱮᱵᱟᱨ ᱚᱸᱰᱮ ᱚᱸᱰᱮ ᱫᱚ ᱟᱢᱫᱚᱢ ᱠᱚᱨᱟᱣᱟ ᱮᱢ ᱮᱥ ᱥᱤ ᱛᱟᱨᱯᱚᱨ ᱦᱚᱪᱪᱮ ᱮᱢ ᱮ ᱢᱟᱥᱴᱟᱨᱥ ᱠᱚᱠᱚ ᱠᱚᱨᱟᱣᱟ ᱚᱱᱟ ᱤᱭᱩᱱᱤᱵᱷᱟᱨᱥᱤᱴᱤ ᱨᱮ ᱞᱟᱦᱟ ᱫᱚ ᱦᱟᱸᱜ ᱟᱸᱼᱼ ᱛᱟᱦᱮᱸ ᱞᱮᱱ ᱛᱟᱞᱮᱭᱟ ᱟᱞᱮᱭᱟᱜ ᱫᱚ ᱦᱟᱸᱜ ᱫᱩ ᱵᱚᱪᱷᱚᱨ ᱛᱟᱦᱮᱸ ᱞᱮᱱ ᱛᱟᱞᱮᱭᱟ ᱚᱸᱰᱮ ᱫᱚ᱾
ᱟᱪᱪᱷᱟ ᱟᱪᱪᱷᱟ᱾
ᱟᱫᱚ ᱱᱤᱛᱚᱜ ᱡᱮᱦᱮᱛᱩ ᱦᱟᱸᱜ ᱢᱤᱫ ᱵᱚᱪᱷᱚᱨ ᱫᱚ ᱱᱚᱜ-ᱚᱭ ᱠᱚᱞᱮᱡᱼᱼ ᱠᱚᱞᱮᱡᱽ ᱥᱮᱫ ᱵᱚᱞᱚ ᱣᱠᱟᱱᱟ ᱦᱚ ᱟ ᱛᱤᱱ ᱵᱚᱪᱷᱟᱨ ᱠᱷᱚᱱ ᱪᱟᱨ ᱵᱚᱪᱷᱚᱨ ᱟᱠᱟᱱᱟ ᱥᱮ ᱟᱫᱚ ᱟᱞᱮᱭᱟᱜ ᱚᱱᱟ ᱢᱟᱥᱴᱟᱨᱥ ᱨᱮᱱᱟᱜ ᱢᱤᱫ ᱵᱚᱪᱷᱚᱨ ᱫᱚ ᱦᱟᱸᱜ ᱟᱞᱮ ᱱᱚᱣᱟ ᱟᱞᱮᱭᱟᱜ ᱱᱚᱣᱟ ᱤᱭᱩᱡᱤ ᱥᱟᱞᱟᱜ ᱜᱮᱞᱮ ᱠᱚᱨᱟᱣ ᱛᱚᱨᱟᱭᱫᱟ᱾ ᱟᱫᱚ ᱤᱱᱟᱹᱠᱷᱟᱱ ᱦᱟᱱᱛᱮ ᱟᱞᱮᱭᱟᱜ ᱢᱤᱫ ᱵᱚᱪᱷᱚᱨ ᱫᱚ ᱦᱟᱸᱜ ᱢᱟᱭᱱᱟᱥ ᱮᱱ ᱛᱟᱞᱮᱭᱟ, ᱟᱫᱚ ᱦᱟᱸᱜ ᱱᱤᱛᱚᱜ ᱫᱚ ᱦᱟᱸᱜ ᱤᱭᱩ ᱤᱭᱩᱱᱤᱵᱷᱟᱨᱥᱤᱴᱤ ᱮᱢ ᱮᱥ ᱥᱤ ᱫᱚ ᱦᱟᱸᱜ ᱚᱝᱠᱟ ᱢᱤᱫ ᱵᱚᱪᱷᱚᱨ ᱜᱮ ᱦᱩᱭᱩᱜ ᱛᱟᱞᱮᱭᱟ᱾
ᱟᱪᱪᱷᱟ ᱟᱪᱪᱷᱟ᱾
ᱦᱮᱸ᱾
ᱚᱱᱟ ᱥᱤᱥᱴᱮᱢ ᱟᱯᱮ ᱠᱚᱥᱮᱫ ᱫᱚ ᱯᱟᱲᱟᱜ ᱠᱟᱱᱟ ᱛᱚᱵᱮ ᱾
ᱦᱮᱸ ᱦᱮᱸ᱾ ᱟᱫᱚ ᱛᱟᱦᱚᱞᱮ ᱟᱞᱤᱧ ᱫᱚ ᱪᱮᱫ ᱚᱠᱟᱴᱟᱜ ᱨᱮᱵᱤᱱ ᱚᱞᱚᱜ ᱠᱟᱱᱟᱼᱼ
ᱟᱹᱞᱤᱧ ᱫᱚ ᱦᱟᱸᱜ ᱱᱤᱛ ᱱᱤᱛ ᱟᱹᱞᱤᱧ ᱵᱤᱭᱮ ᱯᱷᱟᱥᱴ ᱥᱮᱢ ᱨᱮ ᱢᱮᱱᱟᱜ ᱞᱤᱧᱟᱹ ᱦᱟᱸᱜ ᱟᱹᱞᱤᱧ ᱫᱚ ᱦᱟᱸᱜ ᱾
ᱚᱠᱟᱴᱟᱜ ᱨᱮ?
ᱵᱤ ᱮ ᱯᱷᱳᱨ ᱥᱮᱢ
ᱦ ᱚ ᱢᱟᱱᱮ ᱟᱵᱤᱱ ᱫᱚ ᱠᱚᱞᱮᱡᱽ ᱨᱮᱜᱮ?
ᱦᱳᱭ ᱦᱳᱭ᱾
ᱯᱷᱟᱥᱴ ᱥᱮᱢ ᱢᱟᱱᱮ ᱮᱠᱷᱚᱱᱚ ᱟᱨᱦᱚᱸ ᱟᱨᱦᱚᱸᱛᱚ ᱚᱱᱠᱟ ᱛᱤᱱ ᱵᱚᱪᱷᱚᱨᱼᱼ
ᱦᱳᱭᱻᱦᱳᱭ ᱮᱠᱫᱚᱢ ᱛᱤᱱ ᱵᱚᱪᱷᱚᱨ ᱡᱤᱛ ᱫᱚ ᱦᱟᱸᱜ ᱢᱮᱱᱟᱜᱼᱟ ᱾
ᱚ ᱚ ᱛᱟᱦᱞᱮ ᱟᱹᱞᱤᱧ ᱫᱚᱞᱤᱧ ᱥᱤᱱᱤᱭᱟᱨ ᱜᱮᱭᱟ ᱾
ᱦᱳᱭ ᱦᱳᱭ ᱮᱠᱫᱚᱢ ᱾
ᱟᱪᱪᱷᱟ᱾
ᱟᱯᱮ ᱯᱟᱥᱮᱡ ᱫᱚ ᱛᱚᱵᱮ ᱚᱱᱟ ᱭᱩᱱᱤᱵᱷᱟᱨᱥᱤᱴᱤ ᱦᱩᱭᱮᱱ ᱠᱚᱞᱮᱡᱽ ᱠᱚᱞᱮᱡᱽ ᱢᱟ ᱟᱯᱮ ᱢᱟᱯᱮ ᱵᱟᱯᱮ ᱢᱮᱛᱟᱜ ᱠᱟᱱ ᱚᱱᱟ ᱫᱚ᱾ ᱡᱟᱦᱟᱸ ᱠᱚᱞᱮᱡᱽ ᱦᱩᱭᱮᱱ ᱚᱱᱟ ᱠᱚᱫᱚ ᱛᱤᱱᱟᱹᱜ ᱡᱮᱞᱤᱧ ᱡᱤᱞᱤᱧ ᱨᱮ ᱢᱮᱱᱟᱜᱼᱟ ᱾
ᱚᱱᱟ ᱠᱚᱫᱚ ᱟᱫᱚ ᱥᱩᱨ ᱠᱚᱨᱮ ᱦᱚᱸ ᱢᱮᱱᱟᱜ ᱟᱠᱟᱫᱟ ᱮᱵᱟᱨ ᱚᱠᱚᱭ ᱚᱠᱟ ᱨᱮᱠᱚ ᱵᱷᱩᱨᱛᱤᱜ ᱟᱠᱚ ᱚᱱᱠᱟ᱾
ᱢᱟᱱᱮ ᱛᱤᱱᱟᱹᱜ ᱛᱤᱱᱟᱹᱜ ᱥᱟᱺᱜᱤᱧ ᱥᱟᱺᱜᱤᱧ
ᱟᱞᱮᱞᱮᱜ ᱟᱞᱮᱭᱟᱜ ᱚᱲᱟᱜ ᱚᱠᱟᱨ ᱨᱮ ᱚᱸᱰᱮ ᱠᱷᱚᱱᱟᱜ ᱫᱚ ᱵᱤᱥᱤ ᱜᱟᱝ ᱥᱟᱺᱜᱤᱧᱟ ᱱᱚᱜᱼᱚᱭ ᱫᱚᱥ ᱢᱤᱱᱤᱴ᱾ ᱡᱟᱦᱟᱸᱴᱟᱜ ᱫᱚᱥ ᱢᱤᱱᱤᱴ ᱮᱢ ᱛᱟᱲᱟᱢ ᱤᱫᱤ ᱞᱮᱠᱷᱟᱱ ᱜᱮ ᱚᱸᱰᱮ ᱠᱚᱞᱮᱡᱽ ᱢᱮᱱᱟᱜ ᱟᱠᱟᱫᱟ ᱾
ᱦᱳᱭ᱾
ᱟᱫᱚ ᱟᱹᱞᱤᱧ ᱫᱚ ᱦᱟᱸᱜ ᱟᱞᱮ ᱱᱚᱰᱮᱱᱟᱜ ᱫᱚ ᱦᱟᱜ ᱵᱟᱹᱞᱤᱧ ᱯᱟᱲᱦᱟᱜ ᱠᱟᱱᱟ ᱟᱹᱞᱤᱧ ᱫᱚ ᱦᱟᱱᱟ ᱢᱮᱫᱽᱱᱤᱯᱩᱨ ᱵᱤᱱ ᱟᱧᱡᱚᱢ ᱟᱠᱟᱫᱟ ᱥᱮ ᱵᱟᱝᱟ?
ᱦᱳᱭ ᱟᱧᱡᱚᱢ ᱟᱧᱡᱚᱢ᱾
ᱦᱮᱸ ᱦᱮᱸ ᱢᱮᱫᱽᱱᱤᱯᱩᱨ ᱥᱮᱫ ᱨᱮ ᱢᱮᱱᱟᱜ ᱠᱟᱜ ᱞᱤᱧᱟᱹ ᱾
ᱟᱪᱪᱷᱟ ᱟᱪᱪᱷᱟ ᱟᱪᱪᱷᱟ᱾
ᱦᱩᱸ ᱾
ᱟᱪᱪᱷᱟ ᱟᱨ ᱫᱚᱢᱚ ᱦᱚᱲ ᱠᱚ ᱞᱟᱹᱭᱟ ᱚᱱᱛᱮ ᱢᱟ ᱯᱟᱞᱮ ᱮᱠᱫᱚᱢ ᱟᱹᱰᱤ ᱡᱤᱞᱤᱧ ᱡᱤᱞᱤᱧ ᱨᱮ ᱠᱚᱞᱮᱡᱽ ᱠᱚ ᱢᱮᱱᱟᱜᱼᱟ ᱤᱥᱠᱩᱞ ᱠᱚ ᱢᱮᱱᱟᱜᱼᱟ ᱾
ᱦᱮᱸ ᱢᱮᱱᱟᱜ ᱠᱟᱫᱟ ᱚᱱᱠᱟ ᱟᱛᱩ ᱠᱚᱨᱮ ᱟᱨ ᱡᱟᱦᱟᱸ ᱨᱮᱼᱼ ᱩᱱᱠᱩ ᱚᱱᱟ ᱠᱚᱨᱮᱱ ᱫᱚ ᱦᱟᱸᱜ ᱚᱱᱛᱮᱱ ᱦᱚᱲ ᱫᱚ ᱦᱟᱸᱜ ᱥᱟᱺᱜᱤᱧᱚᱜ ᱛᱟᱠᱚ ᱜᱮᱭᱟ ᱾ ᱛᱟᱦᱞᱮ ᱫᱚ ᱠᱟᱹᱴᱤᱡ ᱱᱚᱜ-ᱚᱭ ᱵᱟᱡᱟᱨ ᱥᱮᱫ ᱨᱮ ᱢᱮᱱᱟᱜ ᱟᱠᱟᱫ ᱞᱮᱭᱟ ᱾
ᱟᱪᱪᱷᱟ ᱟᱪᱪᱷᱟ ᱟᱪᱪᱷᱟ ᱟᱞᱮ ᱠᱚ
ᱱᱚᱣᱟᱸ ᱟᱞᱮᱭᱟᱜ ᱥᱩᱨ ᱠᱚᱨᱮ ᱜᱮ ᱢᱮᱱᱟᱜ ᱟᱠᱟᱫᱟ ᱾ ᱦᱩᱸ ᱦᱩᱸ ᱾
ᱢᱮᱱᱮᱫ ᱠᱟᱹᱱᱟᱹᱧ ᱟᱞᱮᱭᱟᱜ ᱟᱞᱮ ᱠᱚᱥᱮᱫ ᱫᱚ ᱛᱚᱵᱮ ᱠᱚᱞᱮᱡᱽ ᱫᱚ ᱦᱟᱸᱜ ᱥᱩᱨ ᱥᱩᱨ ᱜᱤ ᱢᱮᱱᱟᱜ-ᱟ, ᱢᱮᱱᱠᱷᱟᱱ ᱤᱭᱩᱱᱤᱵᱷᱟᱨᱥᱤᱴᱤ ᱢᱮᱱ ᱞᱮᱠᱷᱟᱱ ᱫᱚ ᱡᱤᱞᱤᱧ ᱡᱤᱞᱤᱧ ᱨᱮᱜᱮ ᱢᱮᱱᱟᱜ-ᱟ ᱦᱟᱸᱜ ᱾ ᱢᱮᱛᱟᱜ ᱢᱮ ᱤᱭᱩᱱᱤᱵᱷᱟᱨᱥᱤᱴᱤ ᱢᱮᱱ ᱞᱮ ᱠᱷᱟᱱ ᱫᱚ ᱟ ᱱᱚᱝᱠᱟ ᱦᱩᱭᱩᱜ-ᱟ ᱛᱤᱨᱤᱥ ᱠᱤᱞᱳᱢᱤᱴᱟᱹᱨ ᱥᱮ ᱪᱚᱞᱞᱤᱥ ᱠᱤᱞᱳᱢᱤᱴᱟᱨ ᱱᱚᱝᱠᱟ ᱯᱟᱲᱟᱜ ᱠᱟᱱᱟ ᱦᱟᱸᱜ ᱾ ᱤᱭᱩᱱᱤᱵᱷᱟᱨᱥᱤ
ᱚᱻ ᱾
ᱦᱳᱭ ᱱᱚᱝᱠᱟ ᱯᱟᱲᱟᱜ ᱠᱟᱱᱟ ᱾
ᱛᱟᱦᱞᱮ ᱟᱫᱚ ᱟᱯᱮ ᱚᱱᱛᱮᱱᱟᱜ ᱢᱟᱱᱮ ᱱᱚᱜ-ᱚ ᱚᱝᱠᱟ ᱚᱞ ᱠᱚᱫᱚ ᱵᱷᱮᱜᱟᱨ ᱜᱮᱭᱟ ᱥᱮ?
ᱚᱞ ᱠᱚ ᱢᱮᱱ ᱞᱮᱠᱷᱟᱱ ᱡᱟᱦᱟᱸ ᱢᱤᱰᱤᱭᱟᱢ ᱛᱟᱦᱮᱱ ᱠᱟᱱᱟ ᱚᱱᱟ ᱡᱟᱦᱟᱸ ᱢᱤᱰᱤᱭᱟᱢ ᱞᱮᱠᱟ ᱜᱮ ᱦᱟᱸᱜ ᱚᱞ ᱠᱚᱫᱚ ᱦᱟᱸᱜ ᱛᱟᱦᱮᱱ ᱠᱟᱱᱟ ᱾ ᱡᱟᱦᱟᱸ ᱤᱝᱞᱤᱥ ᱫᱚ ᱦᱟᱸᱜ ᱡᱟᱦᱟᱸ ᱡᱟᱦᱟᱸ ᱮᱥᱴᱮᱴ ᱨᱮᱜᱮᱢ ᱢᱮᱱ ᱠᱮᱫ ᱦᱳᱭ ᱾ ᱥᱚᱢᱟᱱ ᱜᱮᱭᱟ ᱦᱟᱸ ᱾ ᱡᱟᱦᱟᱸ ᱞᱮᱠᱟ ᱟᱥ ᱵᱟᱝᱜᱟᱞᱤ ᱟᱹᱭ ᱪᱮᱫ ᱠᱚ ᱢᱮᱛᱟᱜ ᱵᱟᱝᱞᱟ ᱦᱳᱭ ᱮᱱᱟ᱾ ᱥᱟᱶᱛᱮ ᱦᱳᱭ ᱮᱱᱟ ᱦᱤᱱᱫᱤ, ᱚᱱᱠᱟᱜᱮ ᱾ ᱛᱳ ᱟᱯᱮ ᱠᱚᱥᱮᱡ? ᱦᱳᱭ ᱦᱳᱭ ᱾ ᱟᱪᱪᱷᱟ ᱢᱮᱱᱮᱫ ᱠᱟᱹᱱᱟᱹᱧ ᱟᱯᱮ ᱠᱚᱥᱮᱫ ᱫᱚ ᱛᱚᱵᱮ ᱥᱟᱱᱛᱟᱞᱤ ᱢᱤᱰᱤᱭᱟᱢ ᱢᱮᱱᱟᱜ-ᱟ ᱥᱮ ᱵᱟᱝ?
ᱦᱮᱸ ᱢᱮᱱᱟᱜ ᱟᱠᱟᱫᱟ, ᱱᱤᱛᱚᱜ ᱟᱫᱚ ᱩᱱᱟᱹᱜ ᱫᱚ ᱦᱟᱸᱜ ᱵᱟᱪᱩᱜ ᱟᱠᱟᱫᱟ᱾ ᱮᱭ ᱠᱟᱱᱟ ᱾ ᱠᱚᱞᱮᱡᱽ ᱠᱚᱨᱮ ᱢᱮᱱᱟᱜ ᱟᱠᱟᱫᱟ, ᱛᱟᱨᱯᱚᱨ ᱤᱭᱩᱱᱤᱵᱷᱟᱨᱥᱤᱴᱤ ᱠᱚᱨᱮ ᱦᱚᱸ ᱢᱮᱱᱟᱜ ᱟᱠᱟᱫᱟ᱾ ᱛᱚᱵᱮ ᱱᱚᱸᱜ-ᱚᱭ ᱯᱨᱟᱭᱢᱟᱨᱤ ᱞᱮᱵᱮᱞ ᱨᱮ ᱜᱮ ᱵᱟᱪᱩᱜ ᱟᱠᱟᱫᱟ᱾
ᱟᱪᱪᱷᱟ, ᱯᱨᱟᱭᱢᱟᱨᱤ ᱢᱟᱱᱮ ᱚᱠᱟᱴᱟᱜ ᱯᱨᱟᱭᱢᱟᱨᱤ ᱵᱮᱱ ᱞᱟᱹᱭᱮᱫ ᱠᱟᱱᱟ?
ᱚᱱᱮ ᱞᱟᱹᱭᱮᱫ ᱫᱚᱞᱤᱝ ᱠᱟᱹᱴᱤᱡ ᱠᱷᱚᱱ ᱡᱟᱦᱟᱸ ᱚ ᱢᱟᱱᱮ ᱦᱩᱰᱤᱝ ᱠᱷᱚᱱ ᱮ ᱵᱤ ᱥᱤ ᱰᱤ ᱡᱮᱵᱚᱱ ᱥᱮᱸᱬᱟ ᱟᱹᱜᱩᱭᱟ ᱾ ᱚᱱᱠᱟ ᱩᱱᱟᱹᱜ ᱚᱱᱠᱟ ᱫᱚ ᱦᱟᱸᱜ ᱟᱹᱣᱨᱤ ᱦᱳᱭᱳᱜ-ᱟ, ᱚᱱᱠᱟ ᱦᱩᱰᱤᱝ ᱠᱷᱚᱱᱟᱜ ᱫᱚᱠᱚ ᱥᱮᱸᱬᱟ ᱟᱠᱚᱣᱟ ᱾ ᱚᱞᱪᱤᱠᱤ ᱦᱚᱸ ᱚᱱᱠᱟ ᱫᱚ ᱵᱟᱝ ᱦᱩᱭ ᱟᱠᱟᱱᱟ᱾ ᱛᱚᱵᱮ ᱱᱚᱜ-ᱚᱭ ᱡᱟᱦᱟᱸᱭ ᱮᱴᱟᱜ ᱮᱴᱟᱜ ᱥᱟᱵᱡᱮᱠᱴ ᱛᱮ ᱯᱟᱥ ᱟᱣᱩᱴ ᱠᱟᱛᱮᱜ ᱡᱟᱦᱟᱸᱭ ᱦᱚᱭᱛᱚ ᱠᱚᱞᱮᱡᱽ ᱨᱮ ᱯᱟᱲᱦᱟᱜ ᱥᱟᱱᱟ ᱠᱮᱫᱮᱭᱟ ᱚᱞᱪᱤᱠᱤ ᱟᱫᱚ ᱚᱱᱮ ᱚᱱᱠᱟ ᱥᱮᱸᱬᱟ ᱠᱟᱛᱮᱫ ᱜᱮ ᱦᱳᱭᱛᱚ ᱟᱞᱟᱫᱟ ᱵᱷᱟᱵ ᱛᱮ ᱠᱚ ᱥᱮᱸᱬᱟ ᱞᱮᱫ ᱛᱮ ᱟᱫᱚ ᱚᱸᱰᱮ ᱠᱚ ᱵᱷᱳᱨᱛᱤᱜ ᱟᱠᱚ ᱚᱱᱠᱟ᱾
ᱚᱱᱟ ᱠᱳᱨᱥ ᱴᱟᱭᱤᱯ ᱞᱮᱠᱟ ᱟᱨᱠᱤ ᱟᱢᱮᱢ ᱠᱚᱨᱟᱣ ᱫᱟᱲᱮᱭᱟᱜ-ᱟ ᱚᱱᱟ ᱚᱞᱪᱤᱠᱤ ᱛᱮ ᱦᱚᱸ᱾ ᱟᱫᱚ ᱚᱱᱟ ᱜᱮᱞᱤᱝ ᱞᱟᱹᱭ ᱡᱟ ᱢᱟᱱᱮ ᱢᱟᱱᱮᱢ ᱨᱩᱴ ᱠᱷᱚᱱᱟᱜ ᱡᱩᱫᱤ ᱟᱢ ᱵᱟᱢ ᱯᱟᱲᱦᱟᱣ ᱦᱤᱡᱩᱜ-ᱟ ᱛᱟᱦᱚᱞᱮ ᱟᱢ ᱪᱮᱛᱟᱱ ᱫᱚ ᱪᱤᱠᱟᱹᱢ ᱯᱟᱲᱦᱟᱜ-ᱟ᱾ ᱟᱫᱚ ᱵᱟᱝ-ᱟ ᱠᱤᱱᱛᱩ ᱱᱚᱣᱟ ᱠᱚᱨᱮ ᱫᱚᱠᱚ ᱯᱟᱲᱦᱟᱜ ᱠᱟᱱ ᱜᱮᱭᱟ ᱠᱳᱱᱳ ᱚᱥᱩᱵᱤᱫᱷᱟ ᱵᱟᱝ-ᱟ᱾ ᱟᱫᱚ ᱚᱱᱠᱟ ᱥᱮᱸᱬᱟ ᱠᱟᱜ ᱠᱷᱟᱱ ᱠᱳᱱᱳ ᱵᱟᱢ ᱚᱥᱩᱵᱤᱫᱷᱟᱜ-ᱟ ᱾
ᱟᱪᱪᱷᱟ, ᱟᱹᱵᱤᱱ ᱫᱚᱵᱤᱱ ᱥᱮᱸᱬᱟ ᱠᱮᱜ-ᱟ ᱥᱮ ᱵᱟᱝ ᱛᱚᱵᱮ?
ᱦᱮᱸ ᱥᱮᱸᱬᱟ ᱟᱠᱟᱫᱟᱞᱤᱝ᱾ ᱢᱟᱱᱮ ᱥᱮᱸᱬᱟ ᱞᱮᱜ-ᱟ ᱞᱤᱧ ᱠᱟᱹᱴᱤᱡ ᱛᱟᱨ ᱛᱟᱨᱯᱚᱨᱮ ᱦᱤᱲᱤᱝ ᱦᱩᱭ ᱞᱮᱱᱟ᱾ ᱛᱟᱨᱯᱚᱨ ᱱᱚᱶᱟ ᱨᱮ ᱡᱚᱯᱲᱟᱣ ᱢᱮᱱᱟᱜ ᱟᱠᱟᱫ ᱞᱤᱧᱟ ᱟᱫᱚ ᱯᱩᱨᱟᱹ ᱠᱞᱤᱭᱟᱨ ᱟᱠᱟᱱ ᱛᱟᱞᱤᱧᱟ ᱡᱟ ᱰᱟᱣᱩᱴ ᱛᱟᱦᱮᱸ ᱞᱮᱱᱟ ᱾
ᱟᱪᱪᱷᱟ ᱟᱪᱪᱷᱟ ᱟᱪᱪᱷᱟ, ᱟᱹᱞᱤᱧ ᱫᱚ ᱦᱟᱸᱜ ᱛᱚᱵᱮ ᱱᱚᱠᱟᱞᱤᱧ ᱯᱟᱲᱦᱟᱣ ᱠᱮᱜ-ᱟ ᱚᱞ ᱥᱟᱱᱛᱟᱞᱤ ᱢᱤᱰᱤᱭᱟᱢ ᱛᱮᱫᱚ ᱦᱟᱸᱜ ᱡᱟᱦᱟᱸ ᱮᱸ ᱪᱮᱫ ᱞᱮᱠᱟ ᱠᱚ ᱢᱮᱱᱟ ᱢᱮᱴᱨᱤᱠ ᱠᱷᱚᱱ ᱢᱮᱴᱨᱤᱠ ᱠᱷᱚᱱ ᱴᱩᱭᱮᱞ ᱫᱷᱟᱹᱵᱤᱡᱽ ᱯᱟᱥ ᱠᱟᱛᱮᱫ ᱪᱟᱵᱟᱭ ᱮᱱᱟ᱾
ᱪᱮᱫ ᱚᱞᱪᱤᱠᱤ?
ᱦᱚᱭ ᱦᱚᱭ, ᱴᱮᱱ ᱠᱷᱚᱱ ᱴᱩᱭᱮᱞ ᱫᱷᱟᱹᱵᱤᱡᱽ ᱱᱚᱜ-ᱚᱭ ᱯᱟᱥ ᱠᱮᱜ-ᱟ ᱞᱤᱝ᱾ ᱵᱷᱟᱜᱟᱣ ᱪᱟᱵᱟᱭ ᱮᱱᱟ ᱢᱟᱱᱮ ᱱᱚᱸᱰᱮ ᱜᱮ ᱵᱟᱹᱱᱩᱜᱼᱟ᱾ ᱟᱯᱮ ᱠᱚᱥᱮᱫ ᱜᱮ ᱯᱟᱞᱮᱱ ᱪᱟᱞᱟᱜ ᱡᱟᱹᱨᱩᱲᱟ ᱦᱟᱸᱜ ᱱᱤᱛ ᱮᱸ ᱡᱟᱦᱟᱸ ᱠᱚᱞᱮᱡᱽ ᱡᱩᱫᱤ ᱤᱭᱩᱱᱤᱵᱷᱟᱨᱥᱤᱴᱤ ᱰᱤᱡᱮᱱ ᱯᱟᱲᱟᱜ ᱠᱟᱱᱟ᱾ ᱠᱚᱞᱮᱡᱽ ᱜᱮ ᱯᱟᱲᱟᱜ ᱠᱟᱱᱟ ᱯᱟᱞᱮᱱ ᱚᱱᱟ ᱚᱱᱛᱮ ᱫᱚ ᱦᱟᱸᱜ᱾
ᱦᱩᱸ ᱦᱩᱸ᱾
ᱡᱟᱦᱟᱸ ᱞᱮᱠᱟ ᱵᱤᱭᱮ ᱯᱷᱟᱥᱮᱱ ᱱᱚᱝᱠᱟ ᱦᱟᱸᱜ ᱛᱚ ᱚᱱ ᱛᱮ ᱜᱮ ᱦᱟᱸᱜ ᱯᱟᱞᱮᱱ ᱟᱯᱮ ᱠᱚ ᱥᱮᱫ ᱜᱮ ᱢᱮᱱᱟᱜᱼᱟ ᱯᱟᱞᱮᱱ ᱦᱟᱸᱜ ᱚᱞ ᱪᱤᱠᱤ ᱥᱟᱱᱛᱟᱞᱤ ᱢᱤᱰᱤᱭᱟᱢ
ᱦᱮᱸ, ᱦᱮᱸ, ᱦᱮᱸ ᱢᱮᱱᱟᱜ ᱟᱠᱟᱫᱟ᱾
ᱦᱮᱸ, ᱚᱱᱟ ᱠᱷᱟᱹᱛᱤᱨ ᱛᱮ ᱡᱟᱦᱟᱸ ᱟᱞᱮ ᱯᱚᱱᱚᱛ ᱨᱮ ᱫᱚ ᱦᱟᱸᱜ ᱱᱚᱠᱟ ᱪᱮᱛᱟᱱ ᱞᱮᱵᱮᱞ ᱫᱷᱟᱹᱵᱤᱡᱽ ᱫᱚ ᱵᱟᱹᱱᱩᱜᱼᱟ ᱦᱟᱜ᱾ ᱢᱮᱱ